ᱦᱮᱞᱳ ᱦᱮᱸ ᱡᱚᱦᱟᱨ ᱜᱮ
ᱦᱮᱸ ᱡᱚᱦᱟᱨ ᱜᱮ ᱜᱚᱝᱠᱮ
ᱦᱳᱭ ᱨᱚᱲ ᱨᱚᱲ ᱛᱮ ᱮᱢᱟᱨᱡᱮᱱᱥᱤ ᱟᱥᱮ ᱪᱮᱠᱟ ᱟᱦᱟᱸᱜ ᱱᱤᱭᱟᱹ
ᱵᱟᱝ ᱪᱮᱠᱟ
ᱵᱩᱡᱷᱟᱹᱣᱫᱟᱢ
ᱦᱮ ᱪᱮᱫ ᱠᱚ ᱠᱟᱹᱢᱤ ᱵᱟᱲᱟᱭ ᱦᱩᱭᱩᱜ ᱠᱟᱱᱟ
ᱦᱚᱜᱼᱚᱭ ᱥᱤᱝᱜᱟᱯᱩᱨ ᱨᱮ ᱦᱮᱡ ᱦᱩᱭ ᱟᱠᱟᱱᱟ ᱟᱨᱠᱤ ᱢᱤᱫᱴᱮᱡ ᱠᱷᱮᱛ ᱵᱟᱹᱧ ᱨᱚᱦᱚᱭ ᱠᱟᱫᱟ ᱟᱫᱚ ᱧᱮᱞ ᱠᱮᱫᱟ ᱫᱟᱜ ᱟᱡᱟᱛ ᱢᱮᱱᱟᱜᱼᱟ ᱟᱨ ᱡᱚᱞᱟ ᱥᱮᱫ ᱢᱟ ᱫᱟᱜ ᱦᱮᱡ ᱮᱱᱭᱟ
ᱜᱟᱰᱟ ᱨᱮᱱᱟᱜ ᱫᱟᱜ ᱵᱚᱞᱚ ᱠᱟᱱᱟ ᱥᱮᱪᱮ
ᱦᱮᱸᱦᱮᱸ ᱜᱟᱰᱟ ᱨᱮᱱᱟᱜ
ᱚ ᱦᱮᱸ ᱫᱟᱠᱟ ᱡᱚᱢ ᱵᱟᱲᱟ ᱦᱩᱭᱱᱟ ᱱᱤᱛᱚᱜ ᱜᱮ᱾
ᱛᱟᱯᱚᱨᱮ ᱤᱥᱠᱩᱞ ᱵᱟᱝ ᱟᱹᱜᱩ ᱠᱟᱠᱚᱣᱟ
ᱦᱮᱸ ᱤᱥᱠᱩᱞᱤᱧ ᱟᱹᱜᱩ ᱠᱟᱜ ᱠᱚᱣᱟ ᱛᱚ ᱟᱫᱚ ᱱᱚᱜᱼᱚᱭ ᱥᱟᱲᱮ ᱮᱜᱟᱨᱚᱴᱟ ᱵᱟᱡᱟᱣ ᱞᱮᱱ ᱠᱷᱟᱱ ᱪᱟᱞᱟᱜ ᱦᱩᱭᱩᱜᱼᱟ᱾ ᱥᱟᱲᱮ ᱮᱜᱟᱨᱚᱴᱟ ᱵᱟᱡᱟᱣ ᱞᱮᱱᱠᱷᱟᱱ ᱪᱟᱞᱟᱜ ᱦᱩᱭᱩᱜᱼᱟ᱾
ᱯᱨᱚᱯᱷᱤᱴ ᱡᱟᱹᱥᱛᱤᱢ ᱧᱟᱢᱟ ᱵᱟᱝᱠᱷᱟᱡ ᱟᱫᱚ ᱛᱟᱨᱯᱚᱨᱮ ᱤᱥᱠᱩᱞ ᱵᱟᱢ
ᱟᱹᱜᱩ ᱟᱹᱜᱩ
ᱪᱮᱫ ᱯᱩᱤᱥᱟ ᱛᱮ ᱦᱩᱲᱩ ᱨᱚᱦᱚᱭᱫᱟ
ᱚᱠᱟᱨᱮᱭᱟ ᱚ ᱦᱮᱸ ᱦᱮᱸ ᱵᱚᱥᱩᱫ ᱱᱤᱛᱚᱜᱧ ᱯᱷᱳᱱ ᱞᱮᱫᱟ ᱚᱱᱟ ᱫᱚ ᱵᱟᱭ ᱨᱟᱠᱟᱵ ᱮᱫᱟ
ᱦᱩᱸ
ᱚ ᱟᱪᱪᱷᱟ ᱟᱪᱪᱷᱟ ᱫᱟᱜ ᱪᱮᱫ ᱞᱮᱠᱟ ᱢᱮᱱᱟᱜᱼᱟ ᱠᱷᱮᱛᱨᱮ᱾
ᱫᱟᱜᱭᱟ ᱱᱤᱭᱟᱹ ᱠᱚᱨᱮ ᱢᱟ ᱯᱩᱨᱟᱹᱭᱟ ᱫᱟᱜᱭᱟ᱾
ᱟᱞᱮ ᱢᱟ ᱦᱩᱲᱩᱞ ᱞᱮ ᱨᱚᱦᱚᱭ ᱠᱮ ᱟᱫᱚ ᱩᱱᱩᱢ ᱪᱟᱵᱟᱭᱮᱱᱟ ᱥᱮ ᱪᱤᱠᱟᱭᱮᱱᱟ
ᱦᱮᱸ ᱦᱮᱸ ᱪᱟᱞᱟᱜᱠᱟᱱᱟᱧ ᱡᱟ ᱚᱠᱟ ᱚᱠᱟᱨᱮᱢ ᱨᱚᱦᱚᱭ ᱠᱮᱫᱟ᱾
ᱚᱸᱰᱮ ᱴᱷᱟᱹᱠᱨᱟᱢᱯᱩᱨ ᱨᱮᱞᱮ ᱨᱚᱦᱚᱭ ᱠᱮᱫᱟ
ᱚᱱᱛᱮ ᱚᱱᱛᱮ ᱫᱚ ᱚᱱᱛᱮ ᱫᱚ ᱠᱚᱢ ᱜᱮᱭᱟ ᱫᱟᱜ ᱱᱮᱛᱮᱱᱟᱜ ᱫᱟᱜ ᱟᱹᱛᱩ ᱠᱟᱱᱟ ᱵᱟᱝ ᱜᱮᱭᱟ ᱛᱤᱦᱤᱧ ᱡᱩᱫᱤ ᱫᱟᱜ ᱠᱮ ᱛᱟᱦᱮᱱᱟᱹ ᱰᱩᱵᱟᱹ ᱦᱮᱡᱱᱟ᱾ ᱟᱨ ᱛᱮᱦᱤᱧ ᱡᱩᱫᱤ ᱵᱟᱭ ᱫᱟᱜ ᱠᱮᱫ ᱢᱮᱱ ᱢᱮ ᱛᱟᱦᱚᱞᱮ ᱫᱟᱜ ᱮ ᱚᱨ ᱠᱮᱫᱟ ᱱᱤᱛ ᱨᱮᱜᱮ ᱯᱟᱴᱟ ᱡᱟ ᱦᱩᱭᱩᱜᱼᱟ ᱡᱟ
ᱫᱟᱜ ᱵᱚᱞᱚᱜ ᱠᱟᱱᱟ ᱦᱟᱸ
ᱦᱳᱭ ᱦᱳᱭ ᱢᱟᱱᱮ ᱱᱮᱛᱟᱨ ᱨᱮᱜᱮ ᱡᱟᱠ ᱦᱩᱭᱩᱜᱼᱟ ᱡᱟᱠ ᱠᱟᱛᱮ ᱦᱟᱱᱛᱮ ᱴᱷᱮᱞᱟᱣ ᱤᱫᱤ ᱠᱟᱜ ᱦᱩᱭᱩᱜᱼᱟ᱾
ᱦᱮᱸ ᱦᱩᱸ ᱯᱟᱴᱟ ᱛᱟᱞᱮ ᱦᱮ ᱚᱸᱰᱮ ᱜᱮᱢ ᱡᱟᱠ ᱠᱟᱫᱟ ᱠᱷᱟᱹᱲᱤ ᱨᱮᱜᱮ
ᱦᱮᱸ ᱚᱸᱰᱮ ᱜᱮ ᱵᱚᱞᱮᱧ ᱡᱟᱠ ᱟ ᱡᱟᱠ ᱠᱟᱛᱮᱮᱫ ᱵᱤᱠᱟᱹᱥᱮ ᱡᱟᱠ ᱠᱮᱫᱟ᱾ ᱡᱟᱠ ᱠᱟᱛᱮᱫ ᱟᱨᱠᱤ ᱦᱟᱱᱛᱮ ᱴᱷᱮᱞᱟᱣ ᱜᱚᱫ ᱠᱟᱜ ᱦᱩᱭᱩᱜᱼᱟ ᱦᱟᱭᱨᱤᱭᱟ᱾
ᱠᱟᱭᱱᱟ
ᱟᱨ ᱟᱞᱚᱢ ᱢᱮᱱᱟ ᱜᱟᱹᱪᱷᱤ ᱨᱚᱦᱚᱭ ᱠᱮᱫᱟ ᱜᱟᱹᱪᱷᱤ ᱜᱩᱡᱩᱜ ᱜᱚᱴᱟ ᱜᱚᱴᱟ ᱠᱷᱮᱛ ᱥᱟᱫᱟ ᱜᱮ
ᱠᱟᱨᱮᱭᱟ
ᱦᱟᱨ ᱫᱷᱟᱟᱜ ᱢᱮᱱᱟᱭᱟ ᱯᱮᱨᱮᱡ ᱠᱟᱱᱟ ᱟᱢ ᱵᱟᱢ ᱢᱚᱱᱮᱭᱟᱢ ᱜᱚᱴᱟ ᱥᱟᱫᱟ ᱠᱷᱮᱛ ᱭᱟ ᱦᱟᱱᱮ ᱢᱤᱫ ᱮᱱ ᱛᱮᱱᱟᱜ ᱠᱷᱮᱛ ᱩᱛᱟᱹᱭ ᱤᱭᱟᱹᱟᱹᱨ ᱦᱮ ᱩᱛᱟᱹᱨ ᱨᱮᱱᱟᱜ ᱠᱷᱮᱛ
ᱩᱱᱤᱞᱟᱹᱜ ᱨᱚᱦᱚᱭ ᱠᱮᱫᱟ ᱛᱤᱦᱮᱧ ᱫᱟᱜ ᱪᱮᱛᱟᱱ ᱨᱮ ᱜᱟᱹ ᱜᱟᱹᱪᱷᱤ ᱧᱮᱞ ᱜᱮ ᱵᱟᱝ ᱧᱮᱞ ᱧᱟᱢᱚᱜ ᱠᱟᱱᱟ ᱛᱟᱦᱚᱞᱮ ᱵᱟᱝ ᱥᱟᱫᱟᱜᱼᱟ᱾ ᱱᱟ ᱪᱟᱞᱟᱣ ᱧᱚᱜ ᱞᱮᱱ ᱜᱮ ᱵᱟᱞᱛᱟ ᱵᱟᱝ ᱵᱟᱭ ᱫᱟᱹᱲ ᱫᱟᱭᱟ ᱱᱚᱸᱰᱮᱱᱟᱜ
ᱛᱟᱭᱱᱚᱢ ᱧᱚᱜ ᱨᱚᱦᱚᱭ ᱯᱮ ᱛᱟᱭᱱᱚᱢ ᱧᱚᱜ
ᱚᱸᱰᱮ ᱛᱟᱭᱱᱚᱢ ᱧᱚᱜ ᱨᱮ ᱦᱩᱭᱩᱜᱼᱟ ᱦᱮᱸ
ᱫᱟᱜ ᱠᱮᱫᱟᱭ ᱵᱟᱝ ᱟᱹᱰᱤ ᱠᱟᱡᱟᱠ ᱮ ᱫᱟᱜ ᱠᱮᱫᱟ
ᱟᱹᱰᱤ ᱠᱟᱡᱟᱠᱮ ᱫᱟᱜ ᱠᱮᱫᱟ
ᱟᱞᱮᱭᱟᱜ ᱦᱚᱸ ᱜᱟᱪᱷᱤ ᱠᱟᱹᱴᱤᱡ ᱠᱟᱹᱴᱤᱡ ᱜᱮᱭᱟ ᱚᱱᱟᱛᱮ ᱚᱱᱟ ᱢᱤᱫᱴᱮᱱ ᱠᱷᱮᱛ ᱵᱟᱞᱮ ᱨᱚᱦᱚᱭ ᱠᱟᱫᱟ
ᱟᱡ ᱫᱚᱭᱟ ᱦᱚᱲ ᱵᱟᱠᱚ ᱵᱩᱡᱷᱟᱹᱣ ᱫᱟᱲᱮᱭᱟᱫᱟ ᱡᱮ ᱩᱱᱟᱹᱜ ᱟᱜᱟᱢ ᱨᱮ ᱨᱚᱦᱚᱭ ᱠᱚ ᱥᱟᱹᱨᱫᱤᱭᱟ
ᱦᱮᱸ ᱱᱤᱭᱟᱹ ᱵᱟᱨ ᱢᱟ ᱟᱹᱰᱤ ᱟᱜᱟᱢ ᱨᱮᱠᱚ ᱨᱚᱦᱚᱭ ᱠᱟᱫᱟ ᱮᱠᱫᱚᱢ ᱫᱟᱠᱟ ᱴᱟᱠᱟ ᱡᱚᱢ ᱵᱟᱲᱟ ᱦᱩᱭᱱᱟ ᱵᱟᱝ ᱦᱮᱞᱳ
ᱫᱟᱠᱟ ᱴᱟᱠᱟ ᱡᱚᱢ ᱵᱟᱲᱟ ᱦᱩᱭᱱᱟ
ᱦᱮᱞᱳ
ᱦᱮᱸ ᱫᱟᱠᱟ ᱡᱚᱢ ᱵᱟᱲᱟ ᱦᱳᱭᱱᱟ
ᱦᱮᱸ ᱫᱟᱠᱟ ᱡᱚᱢ ᱵᱟᱲᱟ ᱦᱩᱭᱮᱱᱟ ᱪᱩᱯ ᱪᱟᱯ
ᱚᱻ ᱪᱮᱜ ᱩᱛᱩ ᱟᱫᱚ
ᱟᱼᱟᱹᱞᱩ ᱜᱟᱹᱫᱷᱟᱹᱨᱤ ᱟᱨ ᱨᱚᱦᱚᱲ ᱦᱟᱹᱠᱩ ᱠᱚ ᱛᱟᱦᱮᱸ ᱠᱟᱱᱟ ᱩᱱᱠᱩ ᱜᱮ ᱢᱮᱥᱟ
ᱟᱞᱮ ᱦᱚᱸᱢᱟ ᱛᱤᱦᱤᱱ ᱦᱟᱹᱠᱩ ᱩᱛᱩ ᱦᱟᱹᱠᱩ ᱩᱛᱩ ᱢᱟ ᱥᱤᱲᱤᱡ ᱜᱤ ᱟᱹᱭᱠᱟᱹᱣ ᱠᱮᱫ ᱠᱟᱱ ᱡᱚᱢ ᱵᱟᱝ ᱥᱟᱱᱟᱭᱮᱫᱤᱧ ᱠᱟᱱᱟ
ᱨᱚᱦᱚᱲ ᱦᱟᱹᱠᱩᱭᱟ ᱱᱟᱥᱮᱭᱟᱜ ᱛᱟᱦᱮᱸ ᱠᱟᱱᱟ ᱠᱚ
ᱦᱟᱹᱠᱩᱧ ᱜᱚᱡ ᱞᱮᱜ ᱠᱚᱣᱟ ᱚᱸᱰᱮ ᱯᱩᱠᱷᱨᱤ ᱨᱮ ᱦᱚᱞᱟ
ᱨᱩᱯ ᱪᱟᱸᱫᱟ ᱵᱟᱠᱚ ᱡᱚᱢ ᱫᱟ
ᱡᱚᱢ ᱜᱮ ᱟᱹᱰᱤ ᱟᱹᱰᱤ ᱡᱩᱫᱟᱹ ᱟᱹᱭᱠᱟᱹᱜ ᱠᱟᱱᱟ ᱨᱩᱯ ᱪᱟᱸᱫᱟ ᱵᱟᱠᱚ ᱥᱤᱵᱤᱞ ᱠᱟᱱᱟᱭᱟ
ᱠᱷᱟᱡ ᱫᱚ ᱟᱹᱰᱤ ᱡᱩᱫᱟᱹᱧ ᱟᱭᱠᱟᱹᱣ ᱠᱚᱣᱟ ᱤᱧ ᱦᱚᱸ
ᱦᱮᱸ ᱟᱹᱰᱤ ᱥᱤᱲᱤᱡ ᱜᱮᱠᱚ ᱥᱚ ᱠᱟᱱᱟ ᱥᱩᱫᱟᱹᱭ ᱧᱩ ᱵᱟᱛᱨᱟᱣ ᱛᱮ ᱩᱛᱩ ᱠᱟᱛᱮᱜ ᱦᱚᱸ ᱩᱱᱟᱹᱜ ᱠᱚ ᱥᱚ ᱠᱟᱱᱟ ᱚᱱᱠᱟ
ᱦᱩᱸ ᱦᱩᱸ ᱦᱤᱛᱚᱜ ᱦᱳ ᱟᱨ ᱱᱩᱠᱩ ᱫᱚ ᱵᱩᱡᱷᱟᱹᱣ ᱠᱮᱫᱟᱢ ᱪᱮᱜ ᱠᱚᱠᱚ ᱧᱟᱢ ᱫᱟ ᱵᱟᱠᱚ ᱧᱟᱢ ᱫᱟ ᱟᱨ ᱜᱷᱟᱴᱟ ᱡᱚᱢ ᱠᱚ ᱡᱚᱢ ᱮᱫᱟ ᱵᱟᱝ
ᱦᱮᱸ ᱟᱨ ᱟᱹᱰᱤ ᱡᱩᱫᱟᱹ ᱞᱟᱡ ᱨᱮ ᱛᱟᱦᱮᱱ ᱛᱟᱦᱮᱱ ᱠᱟᱱ ᱛᱟᱠᱚᱣᱟ ᱵᱟᱝ
ᱦᱮᱸ ᱜᱮ ᱞᱮᱠᱷᱟᱡ ᱵᱟᱢ ᱡᱚᱢ ᱫᱟᱲᱮᱭᱟ ᱠᱚᱣᱟ
ᱤᱧ ᱜᱮᱜ ᱠᱮᱫᱮᱭᱟ ᱟᱨ ᱵᱟᱹᱧ ᱡᱚᱢ ᱫᱟᱲᱮᱜ ᱠᱟᱱᱟᱭᱟ ᱡᱚᱢ ᱜᱮ
ᱜᱮᱜ ᱠᱟᱛᱮ ᱤᱧ ᱦᱚ ᱵᱟᱹᱧ
ᱡᱩᱫᱟᱹ ᱞᱟᱡ ᱨᱮ ᱪᱮᱜ ᱠᱚᱪᱚᱝ ᱛᱟᱦᱮᱱ ᱠᱟᱱ ᱛᱟᱠᱚᱣᱟ
ᱟ ᱧᱟᱢ ᱞᱮ ᱠᱚᱣᱟᱢ
ᱦᱮᱸ ᱢᱤᱜᱴᱮᱡ ᱧᱟᱢ ᱞᱮᱫᱮᱭᱟ
ᱪᱚᱸᱫᱟ
ᱦᱮᱸ ᱵᱟᱲᱥᱤ ᱦᱚ ᱵᱮᱠᱟᱣ ᱤᱫᱤ ᱫᱟᱭᱟ
ᱦᱮᱸ ᱛᱟᱦᱚᱞᱮ ᱤᱧᱦᱚᱸ ᱢᱤᱫ ᱫᱤᱱ ᱞᱟᱝ ᱤᱭᱟᱹᱭᱟ ᱥᱮ ᱠᱷᱚᱵᱚᱨ ᱟᱭᱟ ᱞᱟᱝ ᱪᱮᱜ ᱠᱷᱚᱵᱚᱨ ᱛᱟᱨᱯᱚᱨᱮ ᱢᱮᱱ ᱞᱟᱝ
ᱴᱟᱠᱞᱩ ᱴᱟᱠᱞᱩ ᱵᱟᱲᱥᱤ ᱳᱰᱟᱣ ᱞᱮᱫᱟᱭ ᱵᱩᱡᱷᱟᱣ ᱛᱚᱯᱟᱜ ᱤᱫᱤ ᱠᱮᱫᱟᱭ ᱦᱮ ᱜᱤᱛ ᱯᱷᱮᱵ ᱱᱟᱭᱫᱟ ᱨᱮ ᱥᱩᱫᱷᱟᱣ
ᱢᱟ ᱛᱟᱦᱞᱮ ᱤᱭᱟᱹᱭᱮᱱᱭᱟ ᱦᱩᱴᱟᱹᱥᱮᱱᱮ ᱴᱟᱠᱞᱩ ᱢᱟ
ᱦᱮᱸ ᱢᱮᱛᱟᱭ ᱠᱟᱱᱟ ᱱᱮᱝᱠᱷᱟᱱ ᱵᱟᱹᱲᱥᱤ ᱫᱚ ᱟᱞᱚᱢ ᱳᱰᱟᱣ ᱵᱟᱲᱟᱭᱟ
ᱠᱷᱟᱢ ᱠᱷᱟᱭ ᱠᱷᱟᱹᱞᱤ ᱫᱟᱹᱲ ᱦᱚᱪᱚ ᱠᱚᱣᱟᱭ ᱠᱷᱟᱹᱞᱤ ᱵᱟᱲᱟᱭ ᱧᱟᱢᱟ
ᱡᱤᱨᱟᱹᱜ ᱢᱮᱭᱟ ᱦᱳᱭ ᱵᱟᱥᱩ ᱛᱟᱠᱚ ᱨᱚᱦᱚᱭ ᱫᱟ ᱯᱷᱳᱱᱟᱢ ᱠᱟᱱᱟ ᱯᱷᱳᱱ ᱵᱚᱞᱮ ᱵᱟᱢ ᱨᱟᱠᱟᱵ ᱮᱫᱟ ᱦᱟᱯᱚᱭ ᱭᱟ ᱦᱮᱸ ᱦᱮᱸ
ᱦᱮᱭ ᱵᱚᱞᱮ ᱵᱟᱢ ᱯᱷᱳᱱ ᱠᱚᱫᱤᱭᱟ ᱵᱚᱞᱮ
ᱵᱟᱝ ᱵᱟᱹᱧ ᱯᱷᱳᱱ ᱠᱟᱫᱮᱭᱟ ᱢᱳᱵᱟᱭᱤᱞ ᱫᱚ ᱚᱟᱠ ᱨᱮ ᱚᱸᱰᱮ ᱜᱮ ᱟᱡ ᱴᱷᱮᱜ ᱜᱮ ᱢᱮᱱᱟᱜᱼᱟ
ᱟᱡ ᱴᱮ ᱵᱟᱱᱩᱜ ᱟ ᱱᱤᱛᱚ
ᱦᱮ
ᱞᱟᱹᱭᱧ ᱠᱟᱱᱟᱭ ᱯᱷᱳᱱ ᱞᱮᱫᱟᱭ ᱵᱚᱞᱮ ᱟᱢ ᱴᱷᱮᱱ
ᱵᱷᱟᱲᱟ ᱛᱟᱦᱮᱸᱠᱟᱱᱟ
ᱵᱷᱟᱲᱟ ᱵᱚᱞᱮ ᱚᱠᱟ ᱨᱮ ᱵᱚᱞᱮ ᱛᱟᱦᱮᱸ ᱠᱟᱱᱟ ᱵᱚᱞᱮ ᱵᱷᱟᱲᱟ ᱢᱤᱫᱴᱮᱱ ᱦᱮᱡ ᱮᱱᱟᱛᱚ ᱚᱱᱛᱮ ᱨᱮᱜᱮ ᱪᱟᱥ ᱦᱩᱭᱩᱜᱼᱟ ᱦᱳᱭ ᱵᱚᱞᱚᱭᱱᱟ ᱵᱟᱠᱷᱟᱱ ᱵᱚᱞᱮ ᱢᱟ ᱛᱟᱦᱚᱞᱮ ᱭᱟ
ᱦᱮᱸ
ᱦᱟᱹᱱᱤ ᱦᱟᱹᱱᱤᱧ ᱢᱮᱛᱟᱭ ᱠᱟᱱᱟ
ᱦᱩᱸ
ᱟᱨ ᱛᱟᱨᱯᱚᱨᱮ
ᱛᱟᱨᱯᱚᱨᱮ ᱟᱨ ᱪᱮᱫ ᱦᱚᱸᱚᱭ ᱱᱤᱛᱚᱜ ᱴᱟᱤᱢ ᱦᱩᱭ ᱦᱩᱭ ᱦᱤᱡᱩᱜ ᱠᱟᱱᱟ ᱤᱥᱠᱩᱞ ᱪᱟᱞᱟᱜ ᱦᱩᱭᱩᱼᱟ
ᱚ ᱴᱟᱤᱢ ᱦᱳᱭ ᱦᱤᱡᱩᱜ ᱠᱟᱱᱟ ᱦᱟᱝ ᱟᱫᱚ ᱜᱰᱰᱤᱨᱮ ᱨᱚᱲ ᱛᱮᱜᱮ ᱛᱟᱦᱮᱱ ᱢᱮ ᱫᱚᱥ ᱢᱤᱱᱤᱴ ᱦᱩᱭ ᱞᱮᱱᱜᱮ ᱯᱨᱚᱯᱷᱤᱴ ᱧᱟᱢᱚᱜᱼᱟ ᱵᱟᱝᱠᱷᱟᱱ ᱤᱥᱠᱩᱞ ᱵᱟᱭ ᱪᱟᱞᱟᱣ ᱠᱟᱱ ᱫᱚ ᱵᱟᱝ
ᱵᱟᱭ ᱪᱟᱞᱟᱣ ᱠᱟᱱᱟ ᱛᱮᱦᱤᱧ ᱪᱟᱞᱟᱣ ᱞᱮᱱᱟ ᱠᱚ ᱤᱭᱟᱹ ᱯᱮ ᱦᱚᱲᱚᱜ
ᱛᱟᱹᱠᱞᱩ ᱦᱚᱸᱭ ᱵᱟᱹᱧ
ᱪᱟᱞᱟᱣ ᱠᱟᱱᱟᱭ ᱴᱟᱹᱠᱞᱩ ᱪᱟᱞᱟᱣ ᱠᱟᱱᱟ
ᱦᱚᱞᱟᱱᱚᱜ ᱦᱚᱸᱥᱯᱤᱟᱞᱤᱧ ᱪᱟᱞᱟᱣᱱᱟ ᱛᱮᱦᱮᱧ ᱪᱟᱞᱟᱣ ᱞᱮᱜᱟ ᱞᱮᱢᱜᱮ ᱪᱟᱞᱟᱣ ᱠᱟᱱᱟ ᱯᱷᱤᱨ ᱩᱱᱤ ᱦᱚᱸ
ᱚᱸ ᱟᱪᱪᱷᱟ
ᱟᱫᱚ ᱱᱤᱜ ᱪᱮᱜᱠᱟ ᱢᱮᱱᱟᱭᱟ ᱱᱤᱛᱜ ᱫᱚᱭᱟ
ᱦᱮᱸ ᱱᱤᱛᱚᱜ ᱴᱷᱤᱠ ᱜᱮ ᱢᱤᱱᱟᱭᱟ ᱫᱩᱲᱩᱜ ᱠᱟᱱᱟᱭ ᱫᱩᱲᱩᱵ ᱫᱟᱲᱮᱭᱜ ᱠᱟᱱᱟᱭ
ᱚᱻ ᱟᱨ ᱜᱤᱫᱽᱨᱟᱹ ᱵᱚᱞᱮ ᱪᱮᱜᱠᱟᱧ ᱟᱸᱡᱚᱢ ᱠᱮᱜᱼᱟ ᱵᱚᱞᱮ
ᱦᱮᱸ ᱦᱮᱸ ᱦᱮᱸ
ᱪᱮᱠᱟ ᱛᱮᱭᱟ
ᱢᱟᱱᱮ ᱩᱱᱤ ᱰᱟᱠᱛᱟᱨ ᱵᱟᱭ ᱞᱟᱹᱭᱮᱜ ᱠᱟᱱ ᱛᱟᱦᱮᱸᱱᱟᱜ ᱵᱩᱡᱷᱟᱹᱣ ᱫᱟᱢ ᱡᱮ ᱜᱤᱫᱽᱨᱟᱹᱣᱟᱜ ᱢᱟᱱᱮ ᱡᱚᱛᱚ ᱵᱟᱝ ᱯᱩᱨᱟᱹᱣ ᱠᱟᱱ ᱛᱟᱭᱟ ᱟᱨ ᱰᱟᱠᱛᱟᱨ ᱦᱚᱸ ᱵᱟᱭ ᱞᱟᱹᱭ ᱞᱮᱫᱟ ᱵᱚᱞᱮ ᱪᱮᱜ ᱠᱚ ᱢᱮᱛᱼᱟ ᱮᱲᱮᱭ ᱠᱤᱱᱟ ᱠᱷᱟᱹᱞᱤ ᱦᱮᱸ ᱟᱨ ᱢᱤᱫ ᱫᱷᱟᱣ ᱵᱚᱞᱮ ᱪᱷᱩᱤᱜ ᱵᱮᱱ
ᱦᱮᱸ
ᱪᱷᱚᱵᱤ ᱪᱟᱞᱟᱜ ᱠᱟᱱᱟ ᱠᱤᱱ ᱪᱷᱩᱵᱤ ᱪᱟᱞᱟᱜ ᱠᱟᱱᱟ ᱠᱤᱱ
ᱦᱮᱸ
ᱪᱷᱩᱵᱤ ᱞᱮᱠᱷᱟᱜ ᱢᱟ ᱡᱚᱛᱚ ᱵᱟᱝ ᱵᱩᱡᱷᱟᱹᱜᱼᱟ ᱡᱚᱛᱚ ᱵᱩᱡᱷᱟᱹᱜᱼᱟ ᱛᱤ ᱢᱮᱱᱟᱜ ᱛᱟᱭᱟ ᱠᱟᱴᱟ ᱢᱮᱱᱟᱜ ᱛᱟᱭᱟ
ᱦᱮᱸ
ᱟᱫᱚ ᱰᱟᱠᱛᱟᱨ ᱵᱟᱭ ᱞᱟᱹᱭᱮᱜ ᱠᱟᱱ ᱛᱟᱦᱮᱸᱱᱟ ᱦᱮᱸ ᱱᱤᱭᱟᱹ ᱨᱟᱱ ᱡᱚᱢ ᱢᱮ ᱛᱟᱨᱯᱚᱨᱮ ᱦᱟᱸᱜ ᱤᱧ ᱞᱟᱹᱭᱟᱢᱟ ᱦᱟᱸᱜ ᱛᱟᱨᱯᱚᱨᱮ ᱦᱟᱸᱜ ᱤᱧ ᱞᱟᱹᱭᱟᱢᱟ ᱤᱝᱠᱟ ᱤᱝᱠᱟ ᱛᱮᱜᱮ ᱛᱚᱠᱷᱚᱱᱮ ᱢᱮᱱᱫᱟ ᱱᱚᱨᱢᱟᱞ ᱛᱮ ᱵᱟᱝ ᱦᱩᱭ ᱞᱮᱝᱠᱷᱟᱡ ᱠᱚ ᱞᱟᱹᱭᱟ ᱥᱤᱡᱟᱨ ᱮᱢ ᱦᱩᱭᱩᱜᱼᱟ ᱦᱟᱸᱜ ᱴᱷᱤᱠ ᱜᱮᱭᱟ ᱛᱟᱞᱦᱮ ᱱᱩᱝᱠᱤᱱ ᱱᱚᱠᱤᱱ ᱵᱟᱲᱟᱭᱟ ᱴᱷᱤᱠ ᱜᱮ
ᱟᱨ ᱪᱷᱩᱵᱤ ᱨᱮᱫᱚ ᱟᱢ ᱫᱚᱢ ᱧᱮᱧᱟᱢᱫᱟ
ᱚᱝᱠᱟ ᱠᱟᱛᱷᱟ ᱟᱫᱚ ᱚᱠᱟᱴᱟᱜ ᱰᱟᱠᱛᱟᱨ ᱴᱷᱮᱜ ᱠᱤᱧ ᱫᱮᱠ ᱠᱟᱣ ᱚᱪᱚᱭᱮᱫᱟ ᱩᱱᱤ ᱫᱚᱢ ᱵᱟᱭ ᱵᱟᱭ ᱞᱟᱹᱭᱮᱜ ᱠᱟᱱ ᱛᱟᱦᱮᱸᱜᱱᱟ
ᱩᱱᱤ ᱰᱟᱠᱛᱟᱨ ᱤᱵᱟᱨ ᱥᱤᱡᱟᱨ ᱠᱮᱫᱮᱟᱭᱟᱭ ᱭᱟ
ᱚᱻ
ᱤᱭᱟᱹᱜ
ᱱᱟᱨᱥᱤᱝ ᱦᱳᱢ ᱨᱮ ᱥᱮ
ᱵᱟᱝ ᱵᱟᱝ ᱵᱟᱝ ᱦᱚᱥᱯᱤᱴᱟᱞ ᱨᱮᱜᱮ ᱪᱤᱞᱤ ᱠᱳᱨᱱᱟ ᱦᱟᱸᱜ ᱧᱩᱛᱩᱢ ᱛᱟᱭ ᱦᱟᱸᱜ ᱢᱤᱴᱮᱜ ᱪᱤᱞᱤ ᱪᱤᱞᱤ ᱠᱚᱨᱮᱱᱟᱨ ᱦᱟᱸᱜ ᱭᱟ ᱰᱟᱠᱛᱟᱨ ᱧᱩᱛᱩᱢᱤᱧ ᱦᱤᱲᱤᱧ ᱠᱮᱫ ᱛᱟᱭᱟ ᱤᱧᱦᱚᱸ
ᱡᱟᱭ ᱦᱳᱠ
ᱦᱳᱭ ᱦᱳᱭ ᱚᱱᱟ ᱦᱚᱸᱥᱯᱤᱴᱟᱞ ᱨᱮᱱᱜᱮ ᱰᱟᱠᱴᱟᱛ ᱪᱤᱞᱤ ᱠᱚᱨᱱᱟᱨ ᱭᱟ ᱟᱹᱰᱤ ᱵᱷᱤᱲ ᱥᱚᱵᱽ ᱥᱚᱢᱚᱭ ᱵᱷᱤᱲᱮ ᱛᱟᱦᱮᱸᱱ
ᱦᱩᱸ
ᱟᱫᱚ ᱩᱱᱤ ᱫᱚ ᱨᱤᱯᱳᱨᱴ ᱴᱤᱯᱳᱴ ᱠᱟᱛᱮᱜ ᱩᱱᱤ ᱫᱚ ᱵᱟᱭ ᱞᱟᱹᱭ ᱞᱮᱫᱟ ᱵᱩᱡᱷᱟᱹᱣ ᱫᱟᱢ ᱯᱚᱨᱮᱛᱮ ᱩᱱᱦᱤᱞᱳᱜ ᱢᱮᱱᱫᱟ ᱡᱟ ᱦᱟᱣᱟᱨ ᱦᱳᱭᱮ ᱜᱮᱞᱳ
ᱚᱝᱠᱟᱭ ᱫᱟᱭ ᱵᱚᱞᱮ
ᱪᱮᱜ ᱠᱟᱱ ᱰᱟᱠᱛᱟᱨ ᱠᱟᱱᱟᱭ ᱭᱟ
ᱠᱚᱨᱱᱟᱨ ᱪᱤᱞᱤ ᱠᱚᱨᱱᱟᱨ ᱦᱟᱸᱜ ᱭᱟ ᱩᱱᱤ ᱢᱮᱱ ᱠᱮᱫᱟ ᱛᱷᱚ ᱟᱡᱜᱮ ᱢᱮᱱ ᱠᱮᱫᱟ ᱡᱮ ᱵᱟᱝᱠᱷᱟᱡ ᱦᱟᱸᱜ ᱤᱧ ᱮᱴᱟᱜ ᱨᱤᱧ ᱤᱫᱤᱭ ᱭᱟ ᱤᱭᱟᱹ ᱢᱟᱱᱮ ᱵᱟᱝᱠᱷᱟᱡ ᱫᱚ ᱱᱟᱨᱥᱤᱝ ᱦᱳᱢ ᱨᱮᱜᱮ ᱤᱭᱟᱹᱭ ᱦᱩᱭᱩᱜᱼᱟ ᱦᱟᱸᱜ ᱵᱟᱝ ᱫᱚ ᱪᱮᱫ ᱩᱱᱤ ᱫᱚ ᱨᱟᱱᱮ ᱮᱢᱚᱜ ᱠᱟᱱᱟ ᱛᱤ ᱠᱟᱴᱟ ᱠᱚ ᱴᱷᱤᱠᱚᱜ ᱛᱟᱭᱟ ᱜᱤᱫᱽᱨᱟᱹᱣᱟᱜ
ᱦᱮᱸ
ᱟᱡ ᱜᱮ ᱢᱮᱱ ᱠᱮᱫᱟ ᱠᱤᱱᱛᱩ ᱥᱤᱡᱟᱨ ᱢᱮ ᱦᱩᱭᱩᱜᱼᱟ ᱦᱟᱸᱜ ᱴᱷᱤᱠ ᱜᱮᱭᱟ ᱛᱟᱞᱦᱮ ᱤᱧᱜᱤ ᱥᱤᱡᱟᱨ ᱢᱮᱭᱟ ᱛᱚ ᱢᱟᱞᱫᱟ ᱠᱚ ᱴᱮᱱᱤᱥᱯᱟᱨ ᱨᱮᱜᱮ ᱠᱟᱱ ᱛᱟᱦᱮᱱᱟ ᱵᱚᱞᱮ ᱛᱟᱛᱮ ᱜᱮ ᱱᱩᱭ ᱰᱟᱠᱛᱟᱨ ᱠᱚ ᱯᱷᱳᱱ ᱟᱫᱮᱭᱟ ᱠᱚᱨᱱᱟᱨ ᱵᱟᱹᱵᱩ ᱟᱯᱱᱟᱨ ᱯᱮᱥᱮᱱᱴ ᱟᱥᱪᱷᱮ ᱡᱮ ᱮᱨᱚᱠᱚᱢ ᱮᱨᱚᱠᱚᱢ ᱴᱷᱤᱠ ᱟᱪᱷᱮ ᱴᱷᱩᱠᱵᱚ ᱦᱮᱸ ᱛᱟᱦᱚᱞᱮ ᱛᱷᱟᱠ ᱛᱟᱦᱚᱞᱮ ᱟᱞᱚᱯᱮ ᱠᱩᱞᱤᱭᱟ ᱤᱧ ᱨᱮᱱ ᱯᱮᱥᱮᱱ ᱠᱟᱱᱟᱭ ᱛᱚ ᱱᱚᱜᱼᱚᱭ ᱟᱡ ᱜᱮ ᱵᱚᱞᱮ ᱥᱤᱡ
ᱦᱩᱸ
ᱪᱮᱫ ᱞᱮᱠᱟ ᱧᱮᱞ ᱠᱟᱜ ᱧᱮᱞ ᱠᱟᱫᱮᱭᱟᱢ ᱰᱟᱠᱛᱟᱨ ᱟᱜ ᱩᱱᱤ ᱪᱮᱫ ᱵᱟᱝ ᱠᱚᱨᱱᱟᱨ ᱧᱩᱛᱩᱢ ᱛᱟᱭ ᱦᱟᱸᱜ
ᱛᱟᱦᱮᱱᱟ
ᱫᱤᱭᱮ ᱵᱟᱭ ᱞᱟᱹᱭᱫᱟ ᱵᱚᱞᱮ ᱟᱫᱚ ᱚᱱᱟᱛᱮ ᱦᱮᱡ
ᱪᱮᱫ ᱪᱮᱫ ᱪᱮᱫᱠᱟ ᱪᱮᱫᱠᱟ ᱯᱚᱨᱤᱥᱮᱵᱟ ᱠᱚ ᱮᱢᱚᱜ ᱠᱟᱱᱟ ᱱᱤᱛᱚᱜ
ᱱᱮᱛᱟᱨ ᱢᱟ ᱵᱟᱛᱨᱟ ᱜᱮᱠᱚ ᱮᱢᱚᱜ ᱠᱟᱱᱟ ᱯᱚᱨᱤᱥᱮᱵᱟ ᱠᱤᱱᱛᱩ ᱵᱟᱛᱨᱟᱣ ᱜᱮ ᱵᱟᱛᱨᱟᱣ ᱜᱤᱧ ᱟᱹᱭᱠᱟᱹᱣ ᱠᱮᱫᱟ ᱟᱨᱠᱤ ᱞᱟᱦᱟᱛᱮ ᱠᱷᱚᱡ ᱦᱚᱸ ᱵᱟᱹᱱᱩᱜᱼᱟ ᱱᱤᱛᱚᱜ ᱡᱟᱦᱟᱸ ᱛᱤᱱᱟᱹᱜ ᱦᱚᱲᱜᱮ ᱵᱚᱞᱚᱜ ᱢᱮ ᱢᱟᱱᱮ ᱟᱞᱚᱢ ᱜᱮᱧᱡᱟᱢᱟ ᱟᱨ ᱢᱩ ᱚᱱᱮ ᱢᱟᱢ ᱵᱟᱰᱟᱭ ᱜᱮ ᱟᱹᱰᱤ ᱟᱸᱴ ᱠᱚ ᱜᱮᱧᱡᱟᱢ
ᱦᱮᱸ
ᱟᱫᱚ ᱵᱟᱠᱚ ᱜᱮᱧᱡᱟᱢ ᱪᱚᱜ ᱠᱟᱱᱟ ᱤᱱᱟᱹᱜᱮ ᱵᱚᱞᱚ ᱫᱚ ᱵᱚᱞᱚᱜ ᱯᱮ
ᱦᱩᱸ
ᱢᱟᱱᱮ ᱡᱚᱛᱚ ᱚᱲᱟᱜ ᱫᱚ ᱵᱟᱠᱚ ᱵᱚᱞᱚ ᱚᱪᱚᱣᱟᱜ ᱠᱟᱱᱟ ᱯᱨᱟᱭᱵᱷᱮᱴ ᱨᱩᱢ ᱫᱚ ᱵᱟᱠᱚ ᱵᱚᱞᱚ ᱚᱪᱚᱣᱟᱜ ᱠᱟᱱᱟ
ᱢᱟᱱᱮ ᱵᱚᱞᱚᱜ ᱯᱮ ᱯᱮᱥᱮᱱ ᱴᱷᱮᱡ ᱮᱴᱟᱜ ᱮᱴᱟᱜ ᱠᱚ ᱟᱹᱜᱩᱭᱮᱫ ᱠᱚᱣᱟ ᱯᱚᱨᱤᱥᱮᱵᱟ ᱢᱟ ᱵᱟᱛᱨᱟᱣ ᱜᱤᱧ ᱟᱹᱭᱠᱟᱹᱣ ᱠᱮᱫ ᱟᱨ ᱦᱚᱸ ᱱᱟᱨᱥᱤᱝ ᱦᱳᱢ ᱞᱮᱠᱟ ᱫᱚ ᱦᱩᱭ ᱫᱟᱲᱮᱭᱟᱜᱼᱟ
ᱦᱩᱸ
ᱚᱰᱮ ᱫᱚ ᱯᱚᱭᱥᱟ ᱛᱮᱢ ᱠᱚᱨᱟᱣᱟ ᱫᱚ ᱟᱢᱟᱜ ᱫᱟᱯᱚᱴ ᱠᱚ ᱟᱡᱚᱢᱟ ᱵᱟᱝ
ᱦᱮᱸ ᱦᱮᱸ ᱢᱟᱹᱨᱤ ᱤᱱᱠᱟ ᱜᱮ ᱦᱮᱸ ᱟᱨ ᱢᱤᱫ ᱫᱚᱢᱞᱟᱝ ᱠᱚᱞᱼᱟ ᱠᱷᱟᱡ ᱫᱚᱥ ᱢᱤᱱᱤᱴ ᱦᱩᱭ ᱮᱱᱟ ᱫᱚᱥ ᱢᱤᱱᱤᱴ ᱦᱩᱭᱱᱟ
ᱵᱟᱨᱚ ᱢᱤᱱᱤᱴ ᱥᱮᱫ ᱪᱟᱞᱟᱣ ᱞᱮᱱ ᱜᱮ ᱮᱜᱟᱨᱚ ᱢᱤᱴᱤᱴ ᱥᱟᱲᱮ ᱮᱜᱟᱨᱚ ᱢᱤᱱᱤᱴ ᱦᱩᱭ ᱞᱮᱜᱮ
ᱨᱚᱢᱮᱱ ᱢᱟ ᱞᱟᱹᱭ ᱮᱫ ᱠᱟᱱ ᱵᱚᱞᱮ ᱫᱚᱥ ᱨᱮᱜᱮ
ᱵᱟᱝ ᱵᱟᱝ ᱵᱟᱨᱚ ᱨᱮ ᱠᱟᱴᱟᱜᱼᱟ ᱟᱫᱚ ᱚᱴᱳᱢᱮᱴᱤᱠ ᱠᱟᱴᱟᱜ ᱨᱮᱦᱚᱸ ᱴᱷᱤᱠᱚᱜᱼᱟ ᱟᱢᱫᱚ ᱮᱜᱟᱨᱚ ᱨᱮ ᱥᱮ ᱮᱜᱟᱨᱚ ᱨᱮ ᱠᱟᱴᱟᱣ ᱢᱮ ᱮᱜᱟᱨᱚ ᱥᱟᱲᱮ ᱮᱜᱟᱨᱚ ᱨᱮ ᱵᱟᱨ ᱢᱤᱱᱤᱴ ᱨᱮ ᱚᱴᱳᱢᱮᱴᱤᱠ ᱠᱟᱴᱟᱜᱼᱟ᱾ ᱵᱟᱨᱚ ᱢᱤᱱᱤᱴ ᱯᱟᱸᱪ ᱥᱮᱠᱮᱱᱰ ᱨᱮ, ᱦᱟᱭ ᱨᱮ ᱫᱟᱜᱼᱭᱟ ᱱᱚᱰᱮ ᱜᱮ ᱡᱟ ᱦᱩᱭᱩᱜᱼᱟ᱾
ᱦᱮᱸ ᱦᱮᱸ
ᱨᱮᱸᱜᱤᱧ ᱡᱟᱭᱜᱟ ᱤᱧ ᱦᱚᱧ ᱦᱤᱡᱩᱜᱼᱟ ᱱᱤᱛ ᱜᱤ᱾
ᱛᱮᱜᱮ ᱚᱱᱟ ᱦᱚᱸ ᱯᱟᱴᱟ ᱦᱚᱸ ᱦᱩᱭᱩᱜ ᱟᱛᱚ᱾
ᱦᱟᱸ
ᱢᱟᱱᱮ ᱯᱟᱴᱟ ᱦᱚᱢ ᱟᱹᱨᱩᱵᱟ ᱦᱩᱲᱩ ᱦᱚᱢ ᱨᱚᱦᱚᱭᱟ᱾
ᱦᱮᱸ ᱦᱮᱸ ᱦᱮᱸ ᱦᱮᱸ ᱦᱮᱸ ᱮᱸ
ᱚ ᱦᱟᱱᱛᱮ ᱢᱟᱠᱚ ᱚᱱᱠᱟᱭᱮᱫ ᱠᱟᱱ ᱜᱮ ᱠᱷᱟᱹᱨᱟᱹ ᱴᱚᱞᱟ ᱥᱮᱫ ᱵᱟᱹᱵᱽᱞᱩ ᱟᱡ ᱛᱮᱭᱟᱝ ᱥᱮᱫ
ᱚᱸ
ᱚᱱᱟ ᱯᱟᱴᱟ ᱜᱚᱰᱟ ᱨᱮᱜᱮ ᱠᱚ ᱜᱮᱫ ᱟᱠᱚ ᱡᱟᱜ ᱟᱠᱚ᱾
ᱫᱟᱜ ᱠᱚ ᱪᱮᱦᱮᱞ ᱪᱮᱦᱮᱞ ᱭᱟ, ᱢᱟ ᱛᱟᱦᱚᱞᱮ ᱠᱟᱴᱟᱣ ᱢᱮ ᱠᱟᱴᱟᱣ ᱠᱟᱛᱮ ᱟᱨᱦᱚᱸ ᱯᱷᱳᱱ ᱢᱮ᱾
ᱦᱮᱸ ᱴᱷᱤᱠ ᱜᱮᱭᱟ᱾
ᱠᱟᱴᱟᱣ ᱠᱟᱛᱮ ᱟᱨᱦᱚᱸ ᱯᱷᱳᱱ ᱢᱮ᱾
ᱵᱟᱟᱝ ᱠᱟᱴᱟᱜ ᱠᱟᱱᱭᱟ ᱟᱢᱜᱮ ᱠᱟᱴᱟᱣ ᱢᱮᱥᱮ᱾